ᱱᱚᱸᱰᱮ ᱦᱟᱡᱩᱜ ᱢᱮ ᱱᱚᱸᱰᱮ ᱱᱚᱰᱮᱧ ᱟᱸᱡᱚᱢ
ᱚᱱᱟ ᱢᱟ
ᱡᱮ
ᱤᱧᱫᱚ ᱥᱮᱨᱢᱟ
ᱦᱮᱸ ᱦᱳᱭᱛᱚ ᱟᱫᱚ ᱛᱤᱦᱤᱧ ᱚᱠᱚᱭ ᱦᱮᱸ
ᱢᱮᱱᱫᱟᱹᱧ ᱱᱚᱸᱰᱮ ᱦᱤᱡᱩᱜ ᱢᱮ, ᱵᱟᱝ ᱡᱚᱢᱚᱜ ᱠᱟᱱ ᱛᱟᱢᱟ ᱦᱮᱸ ᱦᱮᱸ, ᱦᱮᱸ ᱧᱤᱫᱟᱹ ᱜᱮᱛᱚ ᱦᱩᱭ ᱵᱟᱲᱟᱜ-ᱟ
ᱛᱤᱱᱟᱹᱜ ᱠᱷᱚᱱ
ᱦᱮᱸ ᱥᱟᱲᱮ ᱵᱟᱨᱚ ᱢᱮᱱᱟᱜ ᱠᱚᱣᱟ ᱚᱝᱠᱟᱱ ᱦᱚᱲᱜᱤ ᱧᱮᱧᱮᱞ ᱦᱚᱲ ᱠᱚᱠᱚᱨ ᱯᱷᱮᱹᱞ ᱢᱟᱲᱟᱝ ᱫᱤᱱ ᱢᱟ
ᱤᱱᱟᱹᱜ ᱠᱷᱟᱱ ᱫᱩᱴᱟ ᱛᱤᱱᱴᱟ ᱠᱷᱚᱡ ᱦᱚᱸ ᱦᱩᱭᱩᱜ ᱠᱟᱱᱟ᱾
ᱦᱮᱸ ᱦᱩᱭᱩᱜ ᱠᱟᱱᱟ ᱚᱝᱠᱟᱜᱮ ᱩᱝᱠᱩ ᱩᱝᱠᱩ ᱪᱮᱞᱮᱠᱟ ᱥᱚᱢᱚᱭ ᱦᱩᱭᱩᱜ ᱠᱟᱱᱟ
ᱦᱩᱸ ᱥᱮᱛᱟᱜ ᱦᱩᱭᱩᱜ ᱠᱟᱱᱟ ᱧᱮᱞ ᱵᱟᱲᱟ ᱠᱮᱫ ᱵᱟᱨᱯᱮ ᱫᱤᱱ ᱟᱨᱡᱮᱱᱴᱤᱱᱟ ᱜᱟᱛᱮ ᱦᱩᱭ ᱵᱟᱲᱟᱭᱮᱱ ᱧᱟᱢ ᱠᱮᱫᱟ
ᱦᱚᱸᱜ-ᱚᱭ ᱦᱚᱞᱟ ᱢᱟᱫᱷᱮᱨ
ᱫᱚᱨᱠᱟᱨ
ᱦᱮᱸ ᱚᱱᱮ
ᱠᱚᱞᱚᱢᱵᱤᱭᱟ
ᱦᱮᱸ ᱦᱮᱸ ᱧᱮᱞ ᱞᱟᱹᱜᱤᱫ ᱮᱢ ᱚᱱᱟ ᱜᱟᱛᱤᱜ
ᱦᱮᱸ
ᱦᱩᱸ ᱤᱧ ᱢᱟ ᱵᱟᱹᱧ ᱧᱮᱞ ᱞᱮᱫ ᱠᱤᱱᱛᱩ ᱢᱮᱱᱫᱟᱠᱚ ᱦᱮᱸ ᱦᱮᱸ ᱦᱮᱸ ᱟᱹᱰᱤ ᱡᱚᱜᱚᱨ ᱦᱩᱭᱱᱟ ᱜᱟᱛᱮᱜ ᱢᱮᱱᱫᱟᱠᱚ ᱦᱩᱸ ᱤᱭᱟᱹᱭ ᱜᱩᱞ ᱞᱮᱫᱟ ᱥᱮ ᱵᱟᱝ ᱢᱮᱥᱤ
ᱯᱮᱱᱟᱞᱴᱤ ᱤᱭᱟᱹ
ᱦᱮᱸ
ᱠᱚ ᱢᱤᱫᱴᱮᱱ ᱰᱟᱭᱨᱮᱠ ᱟᱫᱚ ᱤᱭᱟᱹ
ᱦᱩᱸ ᱠᱷᱩᱵ ᱠᱚ ᱨᱟᱸᱜᱟᱣ ᱠᱟᱱᱟ ᱛᱚ ᱟᱫᱚ ᱠᱩᱢᱲᱩᱭ ᱫᱟᱠᱚ ᱠᱷᱩᱵ ᱵᱚᱞ ᱠᱚ ᱠᱩᱢᱲᱩᱭ ᱫᱟ
ᱮᱢᱚᱱ ᱦᱩᱭᱩᱜ ᱜᱮᱭᱟ
ᱦᱮᱸ ᱯᱷᱮᱥᱵᱩᱠ ᱠᱚᱨᱤᱧ ᱧᱮᱞ ᱠᱮᱫᱟ ᱛᱚ ᱠᱷᱩᱵ ᱠᱚ ᱯᱳᱥᱴ ᱫᱟ᱾ ᱢᱩᱪᱟᱹᱫ ᱨᱮᱠᱚ ᱜᱳᱞ ᱠᱟᱫᱟ ᱡᱚᱛᱚ ᱜᱮ᱾
ᱛᱮᱦᱮᱧ
ᱧᱮᱞᱟ ᱥᱮ ᱵᱟᱝ
ᱧᱮᱞᱚᱜ ᱠᱟᱱ ᱜᱮᱭᱟ ᱦᱟᱸᱜ ᱧᱮᱞ ᱦᱩᱭᱩᱜ-ᱟ᱾
ᱱᱟᱫᱚᱢ ᱵᱷᱮᱲᱚᱪᱤ ᱵᱮᱜᱟᱲ ᱟᱫᱚᱜ ᱟᱞᱮᱭᱤᱡ ᱧᱮᱞ ᱦᱩᱭᱩᱜ-ᱟ ᱦᱮᱸ ᱱᱤᱛᱚᱜ ᱜᱤᱧ ᱧᱩᱨᱩᱭᱟᱭ ᱚᱱᱠᱟ ᱜᱟᱹᱰᱤ ᱜᱮ ᱱᱟᱢ
ᱚᱠᱟᱛᱮᱢ ᱪᱟᱞᱟᱣ
ᱱᱚᱴᱦᱟᱱᱮᱢ ᱧᱮᱞ ᱠᱮᱫ ᱥᱮ ᱟᱞᱤᱧᱟᱜ ᱚᱠᱟᱛᱮᱢ ᱪᱟᱞᱟᱣ ᱫᱟᱲᱟᱱ ᱛᱷᱚᱲᱟ ᱟᱪᱪᱷᱟ
ᱮᱭᱟᱜ
ᱦᱮᱸ ᱠᱟᱱᱟᱭᱟ ᱟᱞᱮ ᱫᱚ ᱜᱮᱫᱚᱜ-ᱟ ᱦᱟᱸᱜ᱾ ᱤᱭᱟ ᱱᱤᱛᱚᱜ ᱦᱚᱭ ᱧᱮᱞ ᱛᱟ